ᱦᱮᱸ ᱟᱡᱸᱡᱚᱢ ᱫᱟᱞᱤᱧ᱾
ᱟᱪᱪᱷᱟ ᱟᱪᱪᱷᱟ ᱟᱪᱪᱷᱟ ᱟᱪᱷᱟ ᱡᱚᱦᱟᱨ ᱜᱮ ᱡᱚᱦᱟᱨ ᱜᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ, ᱟᱵᱮᱱ ᱪᱮᱫ ᱞᱮᱠᱟ ᱦᱮᱱᱟᱜ ᱵᱮᱱᱟ?
ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱜᱮᱭᱟ ᱞᱤᱧ᱾
ᱟᱪᱪᱷᱟ, ᱪᱮᱫ ᱠᱚᱵᱮᱱ ᱪᱤᱠᱟᱹ ᱵᱟᱲᱟᱭᱫᱟ ᱱᱤᱛᱚᱜ ᱫᱚ ᱛᱟᱦᱞᱮ?
ᱪᱤᱠᱟᱹ ᱦᱚᱸ ᱵᱟᱝ ᱱᱚᱸᱜᱼᱚᱭ ᱫᱩᱲᱩᱵ ᱵᱟᱲᱟ ᱦᱩᱭ ᱠᱟᱱᱟ, ᱟᱫᱚ ᱚᱱᱟᱜᱮ ᱫᱟᱜ ᱡᱚᱨᱚᱜ ᱠᱟᱱᱟ ᱚᱠᱟ ᱥᱮᱫ ᱛᱮᱵᱮᱱ ᱪᱟᱠᱟᱢᱤᱭᱟ ᱠᱚᱢᱤ ᱠᱚᱜᱣᱟ ᱵᱟᱹᱞᱤᱧ
ᱟᱪᱪᱷᱟ ᱟᱪᱪᱷᱟ ᱟᱪᱪᱷᱟ᱾
ᱦᱩᱸ᱾
ᱦᱮᱸ ᱱᱤᱛᱚ ᱫᱚ ᱫᱟᱜ ᱡᱟᱹᱯᱩᱫᱟᱭ ᱵᱟᱝᱠᱷᱟᱱ ᱪᱮᱫ ᱮᱢ ᱪᱮᱤᱠᱟᱹᱟ ᱚᱲᱟᱜ ᱠᱚ ᱨᱮᱜᱮ ᱫᱩᱵᱩᱵ ᱵᱟᱲᱟ ᱦᱩᱭᱩᱜᱼᱟ ᱵᱟᱝ ᱥᱮ?
ᱦᱳᱭ ᱦᱳᱭ ᱦᱳᱭ ᱦᱳᱭ ᱠᱳᱱᱳ ᱠᱟᱹᱢᱤ ᱵᱟᱹᱱᱩᱜ ᱟᱥᱮ?
ᱦᱮᱸ ᱫᱟᱜ ᱡᱟᱹᱯᱩ ᱫᱚ ᱪᱟᱨᱟ ᱠᱚ ᱦᱟᱨᱟ ᱞᱮᱱᱠᱷᱟᱱ ᱛᱚᱵᱮ ᱥᱮ ᱨᱩ ᱨᱚᱦᱚᱭ ᱠᱚᱫᱚ ᱦᱟᱸᱜ ᱮᱦᱚᱵ ᱛᱚ ᱠᱚᱣᱟ ᱥᱮ ᱦᱩᱸ᱾ ᱛᱚ ᱛᱟᱦᱞᱮ ᱚᱠᱟ ᱨᱮᱵᱮᱱ ᱛᱟᱦᱮᱸᱱᱟ ᱚᱲᱟᱜ ᱨᱮ ᱥᱮ ᱵᱟᱦᱨᱮ ᱠᱚᱨᱮ ᱡᱟᱦᱟᱸ ᱥᱮᱫ ᱨᱮ?
ᱵᱟᱵᱟ ᱱᱤᱛᱚᱜ ᱫᱚ ᱠᱟᱹᱴᱤᱡ ᱵᱟᱦᱮ ᱵᱟᱦᱨᱮ ᱢᱮᱱᱟᱜ ᱚᱞᱚᱜ ᱯᱟᱲᱦᱟᱜ ᱠᱷᱟᱹᱛᱤᱨ ᱛᱮ ᱵᱟᱦᱨᱮ ᱨᱮ ᱢᱮᱱᱟᱜ ᱞᱤᱧᱟ᱾ ᱵᱟᱠᱷᱟᱱ ᱟᱞᱤᱧ ᱫᱚ ᱟᱹᱛᱩ ᱨᱮᱜᱮᱞᱤᱧ ᱛᱟᱦᱮᱱ ᱜᱮᱭᱟ᱾
ᱟᱪᱷᱟ ᱟᱪᱷᱟ᱾
ᱟᱪᱪᱷᱟ ᱟᱹᱵᱤᱱ ᱫᱚ ᱚᱠᱟᱨ ᱨᱮᱵᱤᱱ ᱛᱟᱦᱮᱸᱱ ᱛᱮ?
ᱟᱹᱞᱤᱧ ᱦᱚᱸ ᱚᱱᱠᱟᱹ ᱜᱮ ᱵᱟᱨᱦᱮ ᱠᱚᱨᱮ ᱜᱮᱞᱤᱧ ᱛᱟᱦᱮᱸᱱᱟ, ᱵᱟᱨᱦᱨᱮ ᱠᱚᱨᱮ ᱜᱮ ᱚᱱᱠᱟ ᱛᱟᱦᱮᱸ ᱠᱟᱛᱮ ᱠᱚᱞᱮᱡ ᱠᱚ ᱜᱤᱫᱽᱨᱟᱹ ᱠᱚ ᱴᱤᱭᱩᱥᱚᱱ ᱠᱚ ᱯᱟᱲᱦᱟᱣ ᱠᱚᱜᱮ ᱦᱩᱭᱩᱜ ᱜᱮᱭᱟ, ᱠᱚᱞᱮᱡ ᱦᱚᱞᱤᱧ ᱠᱚᱞᱮᱡᱟ ᱟᱞᱤᱧ ᱯᱟᱲᱦᱟᱣ ᱠᱚᱜᱮᱭᱟ ᱛᱟᱨᱯᱚᱨᱮ ᱚᱱᱠᱟ ᱡᱮᱢᱚᱱ ᱟᱹᱞᱤᱧ ᱟᱹᱞᱤᱧ ᱴᱤᱭᱩᱥᱚᱱ ᱠᱚᱞᱤᱧ ᱪᱟᱞᱟᱜ ᱜᱮᱭᱟ᱾
ᱴᱤᱭᱩᱥᱚᱱ ᱯᱟᱲᱦᱟᱣ ᱠᱟᱛᱷᱟ ᱢᱟᱛᱚ ᱟᱹᱰᱤ ᱱᱟᱯᱟᱭ ᱠᱟᱛᱷᱟ ᱜᱮᱢ ᱞᱟᱹᱭ ᱠᱮᱫ᱾
ᱱᱤᱡᱮᱨᱟᱜ ᱢᱤᱫᱴᱟᱝ ᱠᱷᱚᱨᱪᱚ ᱪᱟᱞᱟᱣ ᱦᱩᱭᱩᱜᱼᱟ ᱥᱮ᱾ ᱨᱮᱸᱜᱮᱡ ᱦᱚᱲ ᱫᱚ ᱪᱮᱫ ᱟᱭᱚᱵᱟ ᱴᱟᱠᱟ ᱵᱮᱥᱴᱤᱠ ᱵᱟᱠᱚ ᱮᱢ ᱫᱟᱲᱭᱟᱜ ᱠᱟᱱᱟ ᱠᱚ, ᱟᱫᱚ ᱱᱤᱡᱮ ᱡᱟᱦᱟᱸ ᱞᱮᱠᱟ ᱚᱱᱠᱟ ᱠᱟᱛᱮᱜ ᱠᱟᱹᱴᱤᱡ ᱡᱚᱜᱟᱣ ᱠᱟᱛᱮ ᱯᱟᱲᱦᱟᱣ ᱦᱩᱭᱩᱜᱼᱟ ᱥᱮ᱾ ᱦᱟᱸᱰᱮ ᱱᱟᱸᱰᱮ ᱠᱷᱚᱱᱟᱜ ᱡᱚᱜᱟᱲᱟᱢ, ᱦᱩᱸ ᱥᱚᱵ ᱥᱚᱢᱚᱭ ᱛᱚ ᱚᱲᱟᱢ ᱦᱚᱲ ᱛᱚ ᱢᱟᱱᱮ ᱮᱢ ᱵᱟᱠᱚ ᱮᱢ ᱫᱟᱲᱮᱭᱟᱜᱼᱟ ᱥᱮ, ᱟᱨ ᱦᱟᱯᱤ ᱛᱤᱥ ᱦᱩᱲᱩ ᱛᱤᱥ ᱦᱩᱲᱩ ᱨᱚᱦᱚᱭ ᱦᱩᱭᱩᱜᱼᱟ᱾ ᱛᱚᱵᱮ ᱚᱱᱟ ᱠᱚ ᱡᱚᱛᱚ ᱚᱱᱟ ᱠᱚ ᱥᱟᱢᱴᱟᱣᱟᱢ ᱫᱟᱞᱟᱢ ᱡᱷᱚᱛᱚ ᱠᱤᱪᱷᱩᱟᱢ᱾ ᱛᱚᱵᱮ ᱥᱮ ᱟᱠᱷᱨᱤᱧᱟᱢ ᱛᱟᱯᱚᱨᱮ ᱥᱮ ᱴᱟᱠᱟ ᱫᱚ ᱦᱩᱭᱩᱜᱼᱟ, ᱟᱫᱚ ᱚᱱᱠᱟ ᱚᱞᱚᱜ ᱯᱟᱲᱦᱟᱜ ᱚᱞᱚᱜ ᱯᱟᱲᱦᱟᱜ ᱨᱮ ᱦᱮᱱᱟᱜ ᱢᱮᱭᱟ ᱟᱢ ᱫᱚ᱾ ᱦᱟᱸ ᱡᱚᱠᱷᱚᱱ ᱛᱚᱠᱷᱚᱱ ᱴᱟᱠᱟ ᱠᱚ ᱛᱷᱚᱱᱰᱤᱧ ᱡᱚᱠᱷᱚᱱ ᱡᱚᱠᱷᱚᱱ ᱛᱚᱠᱷᱚᱱ ᱴᱟᱠᱟᱹ ᱠᱚᱭ ᱢᱮᱭᱟ ᱥᱮ ᱵᱟᱢ ᱵᱩᱡᱷᱟᱹᱣ ᱠᱮᱭᱟ ᱡᱮ ᱱᱚᱣᱟ ᱨᱮᱱᱟᱜ ᱴᱟᱠᱟ ᱞᱟᱜᱟᱜᱼᱟ ᱱᱚᱣᱟ ᱯᱷᱚᱨᱚᱢ ᱯᱷᱤᱞᱟᱯ ᱦᱟᱱᱟ ᱯᱷᱨᱚᱢ ᱯᱷᱤᱞᱟᱯ ᱢᱮ ᱱᱚᱣᱟ ᱠᱚᱨᱟᱣ ᱢᱮ ᱠᱚᱨ ᱚᱱᱟ ᱠᱚᱨᱮ ᱴᱟᱠᱟ ᱞᱟᱜᱟᱜᱼᱟ ᱟᱥᱮ ᱟᱫᱚ ᱚ ᱫᱷᱟᱹᱴ ᱚᱱᱠᱟ ᱢᱟ ᱚᱲᱟᱜ ᱦᱚᱲᱮᱢ ᱠᱷᱚᱭ ᱠᱚᱣᱟ ᱩᱱᱠᱩ ᱦᱚᱸ ᱚᱠᱟᱨᱮᱠᱚ ᱧᱟᱢ ᱜᱚᱫᱟ ᱠᱚ᱾
ᱦᱩᱸ ᱴᱟᱲᱤ ᱥᱮᱫ ᱵᱚᱞᱚᱜ ᱫᱚ ᱵᱮᱥᱤ
ᱤᱧ ᱡᱮ ᱪᱤᱠᱟᱭᱟᱢ ᱢᱤᱫᱴᱮᱱ ᱴᱤᱭᱩᱥᱚᱱ ᱜᱮ ᱤ ᱠᱚᱪᱤᱝ ᱥᱮᱱᱴᱟᱨ ᱠᱷᱩᱞᱟᱹ ᱠᱟᱜ ᱦᱩᱭᱩᱜᱼᱟ ᱜᱤᱫᱽᱨᱟᱹ ᱠᱚ ᱡᱟᱜᱮ ᱯᱟᱲᱦᱟᱣ ᱵᱟᱲᱟᱜ ᱡᱟᱭ ᱦᱩᱭᱩᱜᱼᱟ ᱚᱱᱟ ᱱᱤᱭᱮ ᱚᱱᱟ ᱠᱚᱜᱮ᱾
ᱦᱩᱸ ᱟᱹᱵᱤᱱ ᱫᱚ ᱪᱮᱫ ᱵᱤᱱ ᱪᱤᱠᱟᱹᱭᱟ ᱛᱟᱦᱚᱞᱮ ᱱᱤᱛᱚᱜ ᱫᱚ?
ᱯᱟᱲᱦᱟᱣ ᱜᱮ ᱯᱟᱲᱦᱟᱣ ᱵᱟᱲᱟᱭ ᱫᱟᱞᱤᱧ᱾ ᱦᱚᱸ ᱟᱞᱤᱧ ᱦᱚᱸ ᱠᱟᱹᱴᱤᱡ ᱮᱢᱟ ᱠᱟᱭ ᱠᱚᱢᱯᱤᱴ ᱮᱠᱡᱟᱢ ᱨᱮᱱᱟᱜ ᱯᱟᱲᱦᱟᱣ ᱵᱟᱲᱟᱜ ᱯᱟᱲᱦᱟᱣ ᱵᱟᱲᱟᱭ ᱛᱟᱹᱞᱤᱧ ᱜᱮ᱾
ᱟᱪᱪᱷᱟ ᱟᱪᱪᱷᱟ᱾
ᱦᱚᱭ ᱦᱚᱭ᱾
ᱦᱩᱸ ᱱᱟᱯᱟᱭ ᱠᱟᱛᱷᱟ ᱜᱮ᱾ ᱯᱟᱲᱦᱟᱜ ᱫᱚ ᱪᱤᱠᱤᱢ ᱯᱟᱲᱦᱟᱣ ᱠᱚᱜ ᱟᱢ ᱢᱟᱱᱮ ᱪᱟᱹᱠᱨᱤᱢ ᱧᱟᱢᱟ ᱟᱨ ᱵᱟᱢ ᱧᱟᱢ ᱢᱟᱱᱮ ᱢᱤᱫᱴᱮᱱ ᱥᱤᱠᱷᱤᱛᱚ ᱡᱟᱦᱟᱸᱨᱮᱢ ᱪᱟᱞᱟᱜᱼᱟ ᱵᱟᱠᱚ ᱮᱲᱮ ᱫᱟᱲᱮ ᱟᱢᱟᱠᱚ᱾
ᱦᱚᱭ ᱦᱚᱭ ᱦᱚᱭ ᱢᱟᱱᱮ ᱧᱩᱛᱟᱛ ᱧᱩᱛᱟᱹᱛ ᱰᱟᱦᱟ ᱠᱷᱚᱱᱟᱜ ᱟᱹᱵᱤᱱ ᱢᱟᱨᱥᱟᱞ ᱰᱟᱦᱟ ᱛᱮᱵᱤᱱ ᱪᱟᱞᱟᱜ ᱠᱟᱱᱟ᱾ ᱤᱱᱟᱹᱠᱷᱟᱱ ᱜᱮ
ᱦᱩᱸ᱾
ᱦᱚᱭ ᱦᱚᱭ ᱚᱱᱟ ᱞᱟᱹᱭ ᱫᱟᱞᱤᱧ ᱤᱭᱟᱹ ᱟᱴᱨᱯᱤᱠ ᱛᱤᱱᱟ ᱵᱚᱨ ᱠᱷᱚᱭ ᱦᱮ ᱢᱟᱥᱮ
ᱦᱮᱸ ᱦᱮᱸ ᱱᱚᱣᱟ ᱫᱟᱨᱮ ᱫᱚ ᱧᱮᱞ ᱟᱜᱩ ᱠᱚ ᱦᱩᱭᱩᱜᱼᱟ᱾
ᱛᱟᱞᱟ ᱫᱚᱦᱠᱩ ᱠᱩᱠᱞᱤ ᱫᱚᱦᱚᱭᱮᱫᱟ ᱦᱚᱭᱥᱮ᱾
ᱦᱮᱸ ᱟᱨ ᱢᱤᱫᱷᱟ ᱞᱟᱹᱭᱵᱮᱱ᱾
ᱟᱪᱪᱷᱟ ᱟᱪᱪᱷᱟ᱾
ᱟᱪᱪᱷᱟ ᱴᱷᱤᱠ ᱜᱮᱭᱟ ᱢᱟ ᱛᱟᱦᱚᱞᱮ᱾ ᱡᱟᱦᱟᱸ ᱴᱚᱯᱤᱠ ᱱᱤᱭᱟᱹ ᱦᱩᱭᱩᱜ ᱠᱟᱱᱟ ᱚᱱᱟ ᱟᱹᱵᱤᱱ ᱜᱮ ᱮᱛᱚᱦᱚᱵ ᱵᱤᱱ᱾
ᱟᱪᱪᱷᱟ ᱪᱷᱟ ᱪᱷᱟ᱾ ᱟᱨ ᱵᱟᱭᱩ ᱜᱮᱥ ᱨᱮ ᱮᱸ
ᱪᱮᱫ ᱵᱤᱱ ᱞᱟᱹᱭ ᱠᱮᱫᱟ?
ᱡᱟᱦᱟᱸ ᱢᱤᱫᱴᱮᱱ ᱵᱟᱭᱩ ᱵᱟᱭᱩ ᱜᱮᱥ ᱵᱟᱭᱩ ᱚᱞᱯᱚ ᱪᱮᱫ ᱪᱮᱫ ᱠᱷᱟᱹᱛᱤᱨ? ᱛᱮ ᱦᱩᱭᱩᱜ-ᱟ, ᱵᱟᱭᱩᱜᱮᱥ ᱛᱟᱨᱯᱚᱨ ᱡᱚᱞᱚ ᱫᱩᱥᱚᱱᱚᱜ-ᱟ ᱛᱚ ᱵᱟᱲᱛᱤ ᱫᱩᱥᱚᱱ ᱟᱸ ᱥᱚᱵᱽ ᱫᱩᱥᱚᱱ ᱚᱱᱟ ᱠᱚ ᱾ ᱢᱤᱫᱴᱤᱱ ᱢᱤᱫᱴᱮᱱ ᱫᱤᱫᱤ ᱫᱚ ᱯᱚᱨᱤᱵᱮᱥ, ᱯᱚᱨᱤᱵᱮᱥ ᱢᱟᱱᱮ ᱫᱩᱥᱚᱱᱚᱜ ᱠᱟᱱᱟ ᱡᱚᱛᱚ ᱠᱚᱛᱮ ᱡᱚᱛᱚ ᱠᱚᱛᱮ ᱜᱮ ᱥᱮ ᱾ ᱦᱮᱸ ᱵᱟᱝ, ᱯᱚᱨᱤᱵᱮᱥ ᱨᱮᱠᱷᱟᱼᱼ ᱢᱟᱱᱮ ᱯᱚᱨᱤᱵᱮᱥ ᱪᱤᱠᱟᱹ ᱛᱮᱵᱚᱱ ᱟᱵᱚ ᱵᱚᱱ ᱤᱭᱟᱹ ᱫᱟᱲᱮᱭᱟᱜ-ᱟ, ᱢᱟᱱᱮ ᱟᱵᱚ ᱟᱵᱚ ᱵᱚᱱ ᱥᱟᱢᱵᱽᱲᱟᱣ ᱫᱟᱲᱮᱭᱟᱜ-ᱟ ᱢᱟᱱᱮᱼᱼ ᱟᱵᱚ ᱟᱵᱚ ᱵᱚᱱ ᱨᱮᱠᱠᱷᱟ ᱡᱟᱦᱟᱸ ᱠᱚ ᱞᱟᱹᱭ, ᱪᱤᱠᱟᱹ ᱛᱮᱵᱚᱱᱻ ᱢᱟᱱᱮ ᱵᱚᱱ ᱴᱷᱤᱠ ᱦᱚᱪᱚ ᱫᱟᱲᱮᱭᱟᱜ-ᱟ ᱟᱵᱚ ᱡᱩᱫᱤ ᱠᱟᱹᱛᱼᱼ ᱴᱤᱡ ᱚᱱᱟ ᱨᱮᱱᱟᱜ ᱦᱩᱛᱤᱡ ᱵᱮᱱ ᱛᱮᱞᱟ ᱵᱮᱱ ᱞᱟᱹᱭ ᱟᱹᱞᱤᱧ ᱠᱷᱟᱱᱼᱼ
ᱦᱮᱸᱜ ᱢᱟᱱᱮ ᱯᱚᱨᱤᱵᱮᱥ ᱟᱵᱚ ᱪᱤᱠᱟᱹ ᱛᱮᱵᱚᱱ ᱥᱟᱢᱵᱽᱲᱟ ᱟᱵᱚᱱ ᱨᱚᱠᱠᱷᱟᱭ ᱟᱵᱚᱱ ᱵᱟᱝ ᱥᱮ ᱦᱮᱸ ᱾ ᱤᱭᱟᱹ ᱫᱟᱲᱮᱭᱟᱜ-ᱟ ᱵᱚᱱ, ᱦᱮᱸ ᱟᱵᱚᱼᱼ ᱫᱚ ᱟᱵᱚ ᱯᱚᱨᱤᱵᱮᱥ ᱫᱚ ᱯᱚᱨᱤᱵᱮᱥ ᱫᱚ ᱦᱩᱭᱩᱜ ᱠᱟᱱᱟ ᱯᱚᱨᱤᱵᱮᱥ ᱫᱚ ᱫᱟᱨᱮ ᱠᱚᱢ ᱞᱟᱠ, ᱫᱟᱨᱮ ᱠᱚᱢ ᱨᱚᱦᱚᱭ ᱞᱮᱠᱷᱟᱱᱼᱼ ᱚ ᱫᱟᱨᱮ ᱠᱚ ᱨᱚᱦᱚᱭ, ᱯᱚᱨᱤᱥᱠᱟᱨ ᱯᱚᱨᱤᱪᱪᱷᱚᱱᱱᱚ ᱫᱚᱦᱚ ᱾ ᱟᱫ ᱢᱟᱱᱮ ᱟᱵᱚ ᱡᱟᱦᱟᱸ ᱵᱟᱭᱩ ᱫᱷᱩᱥᱚᱱ ᱠᱚ ᱦᱩᱭᱩᱜ-ᱟ, ᱵᱟᱭᱩ ᱫᱷᱚᱱ ᱥᱚᱵᱽᱫᱚ ᱫᱷᱩᱥᱚᱱ ᱠᱚ ᱚᱱᱟ ᱠᱚ ᱠᱟᱹᱴᱤᱡ, ᱚᱱᱟ ᱠᱚ ᱫᱤᱠ ᱫᱤᱭᱮ ᱠᱟᱹᱴᱤᱡᱼᱼ ᱟᱹᱰᱤ ᱥᱟᱢᱲᱟᱣ ᱥᱟᱺᱦᱤᱡ ᱢᱟᱱᱮ ᱯᱷᱚᱢ ᱢᱟᱱᱮ ᱯᱷᱚᱢ ᱫᱚᱦᱚ ᱠᱟᱛᱮᱜ ᱤᱭᱟᱹ ᱞᱮᱠᱷᱟᱱ ᱜᱮ ᱥᱟᱢᱴᱟᱣ ᱥᱟᱺᱦᱤᱡ ᱮᱢ ᱛᱟᱦᱮᱸ ᱞᱮᱱᱠᱷᱟᱱᱼᱼ ᱟᱨᱚ ᱵᱮᱥᱤᱨ ᱵᱷᱟᱜᱽ ᱦᱩᱭᱩᱜ ᱠᱟᱱᱟ ᱟᱢ ᱚᱱᱠᱟ ᱯᱚᱨᱤᱵᱮᱥ ᱨᱮ ᱟᱢ ᱵᱷᱟᱜᱮ ᱴᱷᱤᱠ ᱱᱤᱡᱮ ᱛᱮ ᱵᱩᱡᱽᱼᱼ ᱥᱩᱠᱷ ᱨᱮᱢ ᱫᱚᱦᱚᱭᱟ, ᱛᱟᱦᱚᱞᱮ ᱯᱚᱨᱤᱵᱮᱥ ᱫᱚᱼᱼ ᱵᱷᱟᱜᱤ ᱜᱮ ᱢᱟᱱᱮ ᱜᱩᱪᱷᱟᱹᱣ ᱥᱟᱺᱦᱤᱡ ᱛᱟᱦᱮᱱᱟ ᱢᱟᱱᱮ, ᱫᱟᱨᱮ ᱠᱚ ᱵᱚᱱ ᱨᱚᱦᱚᱭ ᱟᱵᱚᱱ ᱚᱱᱟ ᱠᱚᱨᱮᱜ ᱱᱚᱝᱨᱟ ᱠᱚ ᱵᱟᱵᱚᱱ ᱜᱤᱲᱤᱭᱟ ᱵᱚᱱ ᱾ ᱫᱟᱨᱮ ᱵᱚᱱ ᱡᱚᱛᱱᱚ ᱦᱟᱨᱟᱭᱟ ᱵᱚᱱ, ᱟᱨᱚᱼᱼ ᱦᱩᱸ ᱵᱩᱦᱩᱛ ᱢᱚᱱᱮ ᱰᱟᱹᱭᱩ ᱠᱚ ᱵᱟᱵᱚᱱ ᱫᱩᱥᱚᱱ ᱟᱵᱚᱱ, ᱮᱸᱰᱮ ᱠᱷᱟᱱ ᱫᱚ ᱟᱵᱚ ᱯᱚᱨᱤᱵᱮᱥ ᱛᱚ ᱢᱟᱱᱮ ᱵᱷᱟᱹᱜᱤᱼᱼ ᱛᱟᱦᱮᱱᱟ ᱥᱮ, ᱛᱚᱠᱷᱟᱱ ᱫᱚ ᱛᱚ ᱯᱚᱨᱤᱵᱮᱥ ᱫᱚ ᱵᱟᱝ ᱫᱚ ᱚᱱᱠᱟ ᱡᱩᱫᱤ ᱵᱟᱝ ᱤᱭᱟᱹᱭᱟ ᱡᱷᱚᱛᱚ ᱠᱤᱪᱷᱩ ᱡᱩᱫᱤᱢᱼᱼ ᱵᱟᱭᱩ ᱦᱚᱸ ᱡᱩᱫᱤᱢ ᱫᱷᱩᱥᱚᱱ ᱦᱚᱪᱚ, ᱫᱷᱩᱥᱚᱱ ᱦᱚᱪᱚᱭᱟᱢ ᱫᱟᱨᱮ ᱦᱚᱸ ᱡᱩᱫᱤ ᱢᱟᱜ ᱤᱫᱤᱭᱟ ᱚᱱᱠᱟ ᱞᱮᱠᱟ ᱫᱚᱼᱼ ᱟᱫᱚ ᱯᱚᱨᱤᱵᱮᱥ ᱫᱚ, ᱢᱟᱱᱮ ᱵᱟᱝ ᱤᱭᱟᱹᱜ-ᱟ ᱥᱮ ᱾
ᱟ ᱦᱮᱸ ᱦᱮᱸ ᱵᱟᱸᱝ
ᱵᱟᱵᱚ ᱨᱚᱠᱠᱷᱟ ᱫᱟᱲᱮᱭᱟᱜ ᱵᱚᱱ ᱥᱮ, ᱵᱟᱵᱚᱱ ᱥᱟᱢᱵᱟᱣ ᱫᱟᱲᱮᱭᱟᱜ ᱵᱚᱱ ᱱᱚᱝᱠᱟᱼᱼ ᱞᱮᱠᱟ ᱦᱮᱸ ᱫᱚ ᱚᱱᱟ ᱠᱚ ᱤᱭᱟᱹ ᱠᱟᱛᱮᱫ, ᱦᱩᱸ ᱦᱩᱸ ᱦᱩᱸ ᱾ ᱟᱹᱵᱤᱱ ᱢᱟ ᱛᱟᱞᱦᱮ ᱟᱹᱞᱤᱧ ᱦᱚᱸ ᱞᱤᱧ ᱠᱩᱞᱤᱭᱮᱫ ᱵᱤᱱᱟ, ᱟᱹᱵᱤᱱ ᱵᱤᱱ ᱞᱟᱹᱭᱮᱫᱼᱟ ᱼᱼ ᱠᱚᱞᱤᱧ ᱫᱤᱥᱟᱹ ᱧᱟᱢ ᱠᱮᱫᱟ ᱾ ᱢᱟᱱᱮ ᱫᱟᱨᱮ ᱫᱚ ᱟᱵᱚᱼᱼ ᱢᱟᱱᱮ ᱫᱟᱨᱮ ᱵᱚᱱ ᱨᱚᱦᱚᱭᱟ, ᱢᱟᱱᱮ ᱚᱱᱟ ᱫᱚ ᱫᱟᱨᱮ ᱨᱚᱦᱚᱭ ᱞᱮᱠᱷᱟᱱ ᱫᱚ ᱪᱮᱫ ᱢᱟᱱᱮᱼᱼ ᱢᱟᱱᱮ ᱪᱮᱫ, ᱪᱮᱫ ᱨᱮᱱᱟᱜ ᱫᱚᱨᱠᱟᱨ?
ᱟᱵᱚ ᱡᱮ ᱨᱚᱜᱽ ᱚᱠᱥᱤᱡᱮᱱ ᱛᱮ ᱵᱚᱱ ᱠᱚᱥᱴᱚᱜ ᱠᱟᱱᱟ ᱥᱮ ᱾
ᱦᱩᱸ ᱦᱩᱸ ᱦᱩᱸ ᱦᱩᱸ ᱾
ᱦᱮᱞᱳ ᱚᱠᱥᱤᱡᱮᱱ ᱠᱷᱚᱱᱟᱜ ᱾ ᱟᱹᱰᱤᱴᱟᱜ ᱢᱩᱠᱛᱚ ᱵᱚᱱ ᱧᱟᱢᱟ, ᱠᱟᱨᱚᱱ ᱛᱚ ᱠᱤᱪᱷᱩ ᱯᱨᱚᱨᱤᱛ ᱯᱨᱚᱠᱨᱤᱛᱤ ᱨᱮᱱᱟᱜ ᱚᱠᱥᱤᱡᱮᱱ ᱟᱨ ᱡᱟᱦᱟᱸ ᱦᱟᱸᱥᱯᱟᱛᱟᱞ ᱠᱚᱨᱮᱜ ᱠᱚ ᱮᱢᱚᱜ-ᱟ, ᱚᱱᱟ ᱫᱚ ᱟᱹᱰᱤ ᱛᱚᱞ ᱛᱚᱯᱷᱟᱛ ᱾ ᱟᱹᱰᱤ ᱜᱟᱱ ᱛᱚᱞ ᱛᱚᱯᱷᱟᱛ ᱧᱮᱞᱚᱜ-ᱟ, ᱚᱱᱟ ᱛᱮ ᱢᱤᱫ ᱯᱚᱠᱠᱷᱮ ᱫᱚ ᱟᱹᱞᱤᱧ ᱴᱷᱤᱡ ᱠᱩ ᱪᱤᱛᱼᱼ ᱯᱨᱚᱠᱨᱤᱛᱤ ᱨᱮᱱᱟᱜ ᱟᱸ ᱤᱭᱟᱹ ᱜᱮᱭᱟ, ᱦᱮᱸ ᱦᱮᱸᱼᱼ
ᱢᱮᱱ ᱟᱹᱧ ᱠᱤᱨᱤᱧ ᱛᱮ ᱦᱟᱸᱜ ᱚᱠᱥᱤᱡᱮᱱ ᱠᱚ ᱵᱚᱱ ᱧᱟᱢᱟ᱾ ᱚᱱᱟ ᱠᱚᱫᱚ ᱩᱱᱟᱹᱜ ᱫᱚ ᱵᱟᱝ, ᱡᱟᱦᱟᱸ ᱯᱨᱚᱠᱨᱤᱛᱤ ᱨᱮ ᱡᱟᱦᱟᱸ ᱵᱚᱱ ᱧᱟᱢᱟ ᱾ ᱠᱤᱨᱤᱧ ᱠᱷᱚᱱᱟᱜ ᱫᱚ ᱵᱚᱦᱩᱛ ᱟ ᱟᱴᱟ, ᱯᱨᱚᱠᱤᱛᱤ ᱨᱮᱱᱟᱜ ᱜᱮ ᱢᱟᱱᱮ ᱟᱹᱰᱤ ᱤᱭᱟᱹ ᱵᱟ ᱥᱮᱼᱼ
ᱦᱮᱸ
ᱦᱳᱭᱳ ᱟᱵᱤᱱ ᱫᱚ ᱛᱟᱞᱦᱮ ᱧᱮᱞᱚᱜ ᱠᱟᱱᱟ ᱟᱹᱰᱤ ᱟᱹᱰᱤ ᱜᱟᱱᱵᱮᱱ ᱟᱹᱰᱤ ᱜᱟᱱ ᱜᱮ ᱵᱮᱱ ᱩᱸᱜᱼᱼ ᱢᱚᱱᱮ ᱦᱩᱭᱩᱜ ᱠᱟᱱᱟ ᱢᱟᱨᱟᱝ ᱜᱮᱭᱟ ᱵᱤᱱ ᱟᱹᱞᱤᱧ ᱠᱷᱚᱱ ᱫᱚ ᱟᱹᱰᱤᱡᱼᱼ ᱟᱹᱰᱤ ᱨᱚᱲ ᱥᱢᱟᱴᱞᱤ ᱥᱢᱟᱴᱞᱤ ᱵᱩᱡᱷᱟᱹᱜ ᱠᱟᱱ ᱛᱟᱵᱤᱱᱟ ᱥᱮ ᱾
ᱟᱪᱪᱷᱟ ᱟᱪᱪᱷᱟ ᱟᱪᱪᱷᱟ ᱦᱮᱸ ᱢᱟᱨᱟᱝ ᱫᱚ ᱟᱹᱞᱤᱧ ᱫᱚ ᱚᱱᱠᱟ ᱜᱮᱞᱤᱧ ᱢᱚᱱᱮᱣ ᱟᱵᱤᱱ ᱫᱚ ᱠᱟᱹᱴᱤᱡ ᱦᱩᱰᱤᱧ ᱚᱜ-ᱟ ᱵᱮᱱ ᱟᱹᱞᱤᱧ ᱠᱷᱚᱱᱟᱜ ᱾
ᱦᱩᱸ ᱦᱩᱸ ᱦᱩᱸ ᱾ ᱦᱳᱭ ᱛᱚ ᱾ ᱛᱷᱤᱨᱚᱜ ᱠᱟᱱ ᱫᱚᱵᱮᱱ ᱾
ᱵᱟᱝ ᱵᱟᱝ ᱛᱷᱤᱨ ᱫᱚ ᱵᱟᱝ ᱱᱚᱰᱮ ᱵᱟᱯᱞᱟ ᱚᱲᱟᱜ ᱠᱚ ᱦᱩᱭᱩᱜ ᱠᱟᱱᱟ ᱛᱚ ᱾ ᱟᱫᱚ ᱵᱟᱹᱞᱤᱧ ᱟᱸᱡᱚᱢ ᱴᱷᱤᱠᱟᱹᱭᱮᱫ ᱛᱟᱦᱮᱸᱫ ᱟᱫᱚ
ᱟᱪᱪᱷᱟ ᱟᱪᱪᱷᱟ, ᱱᱤᱛᱚᱜ ᱵᱤᱱ ᱟᱸᱡᱚᱢ ᱮᱫᱟ ᱱᱤᱛᱚᱜ?
ᱦᱮᱸ ᱦᱮᱸ ᱱᱤᱛᱚᱜ ᱫᱚ ᱱᱤᱛᱚᱜ ᱫᱚ ᱞᱤᱧ ᱟᱸᱡᱚᱢ ᱫᱟᱞᱤᱧ ᱾
ᱟᱪᱪᱷᱟ ᱟᱪᱷᱟ ᱾ ᱟᱪᱪᱷᱟ ᱟᱨ ᱢᱤᱫᱴᱮᱱ ᱞᱤᱧ ᱠᱩᱞᱤᱭᱮᱫ ᱵᱮᱱᱟ ᱦᱳᱭ ᱥᱮ ᱛᱮᱞᱟ ᱮᱢ ᱵᱮᱱ ᱾
ᱦᱮᱸ ᱦᱮᱸ ᱦᱮᱸ ᱞᱟᱹᱭ ᱵᱮᱱ ᱾
ᱟᱹᱰᱤ ᱟᱹᱰᱤ ᱥᱚᱦᱚᱡᱽ ᱥᱚᱦᱚᱡᱽ ᱯᱚᱥᱱᱚ ᱫᱟᱠᱚ ᱫᱟᱨᱮ ᱫᱟᱨᱮ ᱨᱟᱦᱚᱭ ᱞᱟᱹᱜᱤᱫ ᱟᱫᱚ ᱪᱮᱫ ᱫᱚᱨᱠᱟᱨ ᱟᱨ ᱪᱮᱫ ᱫᱚ ᱮᱠᱷᱚᱱ ᱤᱱᱟᱹ ᱦᱚᱸ ᱢᱤᱞᱟᱹᱣ ᱦᱩᱭᱩᱜᱼᱟ ᱾
ᱢᱟᱱᱮ ᱫᱟᱨᱮ ᱪᱮᱫ ᱞᱟᱹᱜᱤᱫ ᱢᱟᱱᱮ ᱢᱟᱱᱮ ᱫᱟᱨᱮ ᱤᱭᱟᱹ ᱢᱟᱱᱮ ᱨᱚᱦᱚᱭ ᱟᱵᱚᱱ ᱪᱮᱫᱟᱜ ᱥᱮ ᱵᱟᱝ ᱪᱮᱫ ᱫᱚᱨᱠᱟᱨ? ᱥᱮ ᱪᱮᱫ ᱚᱠᱟᱴᱟᱜ ᱵᱮᱱ ᱞᱟᱹᱭ ᱠᱮᱫᱟ ᱟᱨ ᱢᱤᱫ ᱫᱷᱟᱹᱣ ᱞᱟᱹᱭ ᱵᱮᱱ?
ᱦᱮᱸ ᱦᱮᱸ ᱫᱟᱨᱮ ᱫᱟᱨᱮ ᱫᱟᱨᱮ ᱨᱚᱦᱚᱭ ᱟᱵᱚᱣᱟᱜ ᱪᱮᱫ ᱫᱚᱨᱠᱟᱨ ᱪᱮᱫ ᱫᱚᱨᱠᱟᱨ ᱦᱮᱸ? ᱪᱮᱫ ᱫᱚᱨᱠᱟᱨ ᱨᱮ ᱞᱟᱜᱟᱜ ᱛᱟᱵᱚᱱᱟ ᱟᱵᱚ ᱟᱪᱪᱷᱟ ᱫᱟᱨᱮ ᱡᱩᱫᱤ ᱵᱟᱝ ᱛᱟᱦᱮᱸ ᱠᱚᱜᱼᱟ ᱟᱨ ᱟᱵᱚᱣᱟᱜ ᱪᱮᱫ ᱦᱩᱭ ᱠᱚᱜ ᱛᱟᱵᱚᱱᱟ ᱚᱱᱟᱜᱮ ᱡᱩᱫᱤ ᱠᱟᱹᱴᱤᱡ ᱵᱚᱱ ᱞᱟᱹᱭ ᱥᱚᱫᱚᱨ ᱞᱮᱠᱷᱟᱱ ᱟᱹᱰᱤ ᱴᱟᱜ ᱜᱮ ᱱᱟᱯᱟᱭ ᱠᱚᱜᱼᱟ ᱡᱩᱫᱤ ᱵᱮᱱ ᱟᱵᱮᱱᱟᱜ ᱵᱟᱰᱟᱭ ᱢᱮᱱᱟᱜ ᱠᱷᱟᱱ ᱢᱟ ᱾
ᱟᱪᱪᱷᱟ ᱟᱪᱪᱷᱟ, ᱟᱪᱪᱷᱟ ᱫᱟᱨᱮ ᱨᱚᱦᱚᱭ ᱫᱚ ᱦᱩᱭᱩᱜ ᱠᱟᱱᱟ ᱡᱮᱢᱚᱱ ᱦᱚᱭ ᱯᱚᱨᱤᱥᱠᱟᱨ ᱦᱚᱭᱟᱭ ᱛᱤᱱᱟᱹᱜ ᱪᱮᱦᱨᱟ ᱟᱨ ᱯᱚᱨᱵᱮᱥ ᱱᱚᱥ ᱥᱩᱱᱫᱩᱨ ᱢᱟᱱᱮ ᱯᱩᱪᱷᱟᱹᱣ ᱥᱟᱦᱤᱡ ᱫᱚᱦᱚ ᱠᱟᱜ ᱟᱭ ᱾ ᱫᱟᱣ ᱠᱚ ᱦᱩᱭᱩᱜ ᱠᱟᱱᱟ ᱜᱩᱪᱷᱟᱹᱣ ᱦᱩᱭᱩᱜ ᱠᱟᱱᱟ ᱵᱟᱝ ᱥᱮ‌ ᱛᱟᱨᱯᱚᱨᱮ ᱵᱟᱦᱟ ᱛᱤᱱᱟᱹᱜ ᱪᱮᱦᱨᱟ ᱦᱚᱭ ᱢᱟᱱᱮ ᱦᱩᱞᱩᱭ ᱦᱩᱞᱩᱭ ᱥᱟᱦᱤᱡ ᱾ ᱦᱚᱭᱟᱭ ᱟᱨᱚ ᱫᱟᱨᱮ ᱨᱚᱦᱚᱭ ᱠᱟᱛᱮᱫ ᱟᱵᱚᱣᱟᱜ ᱦᱚᱸ ᱚᱠᱥᱤᱡᱮᱱ ᱠᱚᱵᱚᱱ ᱧᱟᱢ ᱟᱵᱚᱱ ᱾ ᱟᱵᱚ ᱫᱟᱨᱮ ᱵᱟᱝ ᱠᱷᱟᱡ
ᱴᱷᱤᱠ ᱠᱟᱛᱷᱟ ᱵᱮᱱ ᱨᱚᱲ ᱟᱠᱟᱫᱟ ᱾
ᱦᱩᱸ ᱾
ᱦᱩᱸ ᱾
ᱟᱪᱪᱷᱟ ᱟᱪᱪᱷᱟ ᱾
ᱦᱮᱞᱳ ᱾
ᱦᱮᱸ ᱦᱮᱸ ᱵᱟᱹᱵᱤᱱ ᱟᱸᱡᱚᱢ ᱮᱫ ᱛᱮ?
ᱪᱮᱫ?
ᱟᱡᱚᱸ ᱟᱸᱡᱚᱢ ᱮᱫᱟ ᱵᱤᱱ ᱥᱮ ᱵᱟᱝ ᱟᱸᱡᱚᱢ ᱫᱟᱞᱤᱧ ᱟᱹᱵᱤᱱᱟᱜ ᱨᱚᱲ ᱟᱨ ᱞᱟᱹᱭ ᱵᱤᱱ ᱾
ᱦᱮᱸ ᱦᱮᱸ ᱟᱸᱡᱚᱢ ᱟᱸᱡᱚᱢ ᱫᱟᱞᱤᱧ ᱟᱸᱡᱚᱢ ᱾
ᱟᱪᱪᱷᱟ ᱟᱪᱪᱷᱟ ᱾
ᱦᱮᱸ ᱞᱟᱹᱭ ᱫᱟᱞᱤᱧ ᱴᱷᱤᱠ ᱜᱮ ᱮᱠᱫᱚᱢ ᱮᱱᱥᱟᱨ ᱵᱮᱱ ᱮᱢ ᱠᱟᱫᱟ ᱟᱵᱮᱱᱟᱜ ᱛᱮᱞᱟ ᱾
ᱟᱪᱪᱷᱟ ᱟᱪᱪᱷᱟ, ᱟᱪᱪᱷᱟ
ᱟᱪᱪᱷᱟ ᱟᱵᱚ ᱡᱟᱦᱟᱸ ᱦᱚᱜ-ᱚᱭ ᱡᱟᱱᱵᱟᱦᱟ ᱡᱟᱱᱵᱟᱦᱚᱱ ᱵᱚᱱ ᱮᱸ ᱵᱮᱵᱚᱦᱟᱨ ᱫᱟ ᱚᱱᱟ ᱡᱟᱱ ᱵᱟᱦᱟ ᱨᱮᱱᱟᱜ ᱡᱟᱦᱟᱸ ᱫᱷᱩᱣᱟᱹ ᱛᱩᱫᱩᱜ ᱠᱟᱱᱟ ᱚᱱᱟ ᱪᱤᱠᱟᱹ ᱪᱤᱠᱟᱹ ᱞᱮᱱ ᱠᱷᱟᱱ ᱢᱟ ᱟᱵᱚ ᱠᱚᱢ ᱠᱚᱢᱚᱜ ᱛᱟᱵᱚᱱᱟ ᱚᱱᱟ ᱡᱟᱱᱵᱟᱦᱟ ᱨᱮᱱᱟᱜ ᱫᱷᱩᱣᱟᱹ ᱪᱮᱫ ᱠᱷᱟᱹᱛᱤᱨ? ᱢᱟᱱᱮ ᱪᱤᱠᱟ ᱞᱮᱱ ᱠᱷᱟᱱ ᱠᱚᱢ ᱫᱟᱲᱮᱭᱟ ᱛᱟᱵᱚᱱᱟ ᱠᱟᱹᱴᱤᱡ ᱡᱩᱫᱤ ᱵᱮᱱ ᱞᱟᱹᱭ ᱞᱮᱠᱷᱟᱱ ᱾ ᱟᱹᱰᱤ ᱢᱚᱸᱡᱽ ᱱᱟᱯᱟᱭ ᱜᱮ ᱦᱩᱭ ᱠᱚᱜ-ᱟ ᱢᱟᱱᱮ᱾
ᱦᱮᱸ ᱟᱵᱚ ᱚᱱᱮ ᱡᱟᱱᱵᱟᱦᱚᱱ ᱫᱚ ᱠᱟᱹᱴᱤᱡ ᱵᱚᱱ ᱠᱚᱢ ᱞᱮᱠᱷᱟᱱ ᱵᱚᱱ ᱠᱚᱢ ᱧᱚᱜ ᱵᱚᱱ ᱪᱟᱞᱟᱣ ᱵᱟᱲᱟ ᱫᱟᱲᱤ ᱠᱚ ᱩᱱᱟ ᱠᱚᱢ ᱵᱮᱵᱚᱦᱟᱨ ᱦᱩᱭ ᱞᱮᱝᱠᱷᱟᱱ ᱟᱨ ᱯᱚᱨᱤᱥᱠᱟᱨ ᱥᱟᱺᱦᱤᱜ ᱢᱟᱱᱮ ᱡᱟᱞᱟᱱᱤ ᱠᱚ ᱵᱮᱵᱚᱦᱟᱨ ᱦᱩᱭ ᱞᱮᱝᱠᱷᱟᱱ ᱥᱟᱯᱷᱟ ᱥᱟᱺᱦᱤᱡ ᱛᱟᱦᱞᱮ ᱚᱱᱟ ᱠᱷᱟᱱ ᱫᱚ ᱠᱟᱹᱴᱤᱡ ᱢᱟᱱᱮ ᱵᱷᱟᱹᱜᱤᱜ-ᱟ᱾ ᱮᱠᱷᱟᱱ ᱱᱮ ᱡᱟᱱᱵᱟᱦᱚᱱ ᱡᱟᱱᱵᱟᱦᱚᱱ ᱡᱟᱱᱵᱟᱦᱚᱱ ᱠᱚ ᱚᱱᱟ ᱫᱷᱩᱣᱟᱹ ᱠᱚ ᱪᱮᱜ ᱠᱚ ᱚᱱᱟ ᱠᱚ ᱯᱚᱨᱤᱥᱠᱟᱨ ᱥᱟᱺᱦᱤᱡ ᱡᱩᱫᱤ ᱵᱟᱵᱚᱱ ᱤᱭᱟᱹᱭᱟ ᱛᱟᱦᱞᱮ ᱛᱚ ᱢᱟᱱᱮ ᱟᱵᱚᱣᱟᱜ ᱱᱚᱰᱮ ᱠᱟᱹᱴᱤᱡ ᱚᱥᱩᱵᱤ ᱫᱟᱜ ᱛᱟᱵᱚᱱᱟ ᱥᱮ᱾
ᱦᱳᱭ ᱠᱮ
ᱠᱟᱹᱴᱤᱡ ᱠᱚᱢᱟᱣ ᱠᱟᱹᱴᱤ ᱫᱚ ᱠᱚᱢᱟᱣ ᱦᱳᱭᱳᱜ ᱜᱮᱭᱟ ᱵᱟᱠᱷᱟᱱ ᱛᱚ ᱵᱟᱝ ᱜᱟᱱᱚᱜ-ᱟ᱾
ᱦᱩᱸ ᱦᱩᱸ ᱦᱩᱸ
ᱦᱩᱸ ᱟᱥᱟᱲ ᱵᱚᱸᱜᱟ ᱵᱚᱞᱚᱣ ᱠᱟᱱᱟ ᱛᱚ ᱟᱫᱚ ᱵᱟᱯᱞᱟ ᱚᱲᱟᱜ ᱠᱚ ᱫᱚᱢᱮ ᱦᱩᱭᱩᱜ ᱠᱟᱱᱟ᱾ ᱞᱚᱜᱱᱚ ᱦᱮᱱᱟᱜ ᱠᱟᱫᱟ ᱛᱮᱦᱮᱧ ᱫᱚ ᱟᱨᱚ᱾
ᱦᱮᱸ ᱫᱟᱜ ᱠᱮᱫᱟᱭ ᱫᱟᱜ ᱫᱚ ᱱᱟ ᱠᱷᱚᱱᱜᱮ᱾
ᱟᱪᱪᱷᱟ
ᱟᱪᱪᱷᱟ ᱟᱪᱪᱷᱟ ᱢᱮᱜᱴᱮᱱ ᱟᱨ ᱢᱤᱫᱴᱮᱱ ᱠᱩᱞᱤ ᱟᱯᱰᱮᱴ ᱠᱩᱞᱤᱭᱮᱜ ᱵᱮᱱᱟ ᱦᱳᱭ ᱥᱮ ᱦᱮᱸ?
ᱢᱟ ᱞᱮ ᱵᱮᱱ ᱦᱮᱸ ᱟᱨ ᱢᱮᱴᱮᱱ ᱞᱮᱭ ᱵᱮᱱ ᱟᱸᱡᱚᱢ ᱫᱟᱞᱤᱧ᱾
ᱟᱪᱪᱷᱟ ᱡᱟᱦᱟᱸ ᱟᱵᱚᱣᱟᱜ ᱚᱱᱟ ᱯᱚᱨᱤᱵᱮᱥ ᱫᱤᱵᱚᱥ ᱚᱱᱟ ᱚᱱᱟ ᱯᱚᱨᱤᱵᱮᱥ ᱫᱤᱵᱚᱥ ᱟᱵᱚ ᱛᱤᱥ ᱵᱚᱱ ᱯᱟᱞᱟᱣ ᱜᱮᱭᱟ? ᱠᱟᱹᱴᱤᱡ ᱡᱩᱫᱤ ᱵᱤᱱ ᱞᱮ ᱞᱮᱠᱷᱟᱱ ᱚᱠᱟᱴᱟᱜ ᱚᱠᱟᱴᱟᱜ ᱢᱟᱥ ᱨᱮ ᱚᱠᱟᱴᱟᱜ ᱫᱤᱱᱨᱮ ᱡᱩᱫᱤ ᱞᱮ ᱠᱮᱭᱟᱵᱚᱱ ᱟᱹᱰᱤ ᱟᱹᱰᱤ ᱴᱟᱜᱮ ᱱᱟᱯᱟᱭ ᱠᱚᱜ-ᱟ ᱢᱟᱱᱮ᱾
ᱯᱚᱨᱤᱵᱮᱥ ᱫᱤᱵᱚᱥ ᱫᱚ ᱦᱩᱭᱩᱜ ᱠᱟᱱᱟ ᱮ ᱡᱩᱱ ᱨᱮᱱᱟᱜ ᱦᱟᱜ ᱯᱟᱸᱪ ᱛᱟᱹᱨᱤᱠᱷ ᱨᱮ ᱦᱩᱭᱩᱜ ᱠᱟᱱᱟ ᱯᱚᱨᱤᱵᱮᱥ ᱫᱤᱵᱚᱥ ᱴᱤ
ᱟᱵᱤᱱᱟᱜ ᱨᱚᱲ ᱵᱟᱝ ᱟᱸᱡᱚᱢᱚᱜ ᱠᱟᱱ ᱛᱟᱹᱵᱤᱱᱟ ᱠᱟᱹᱴᱤᱡ ᱡᱳᱨ ᱧᱚᱜ ᱨᱚᱲ ᱵᱤᱱ ᱥᱮ ᱠᱟᱹᱴᱤᱡ ᱵᱟᱝ ᱴᱷᱟᱹᱣᱠᱟᱹᱜ ᱠᱟᱱ ᱛᱟᱹᱵᱤᱱᱟ
ᱯᱚᱨᱤᱵᱮᱥ ᱫᱤᱵᱚᱥ ᱫᱚ ᱦᱩᱭᱩᱜ ᱠᱟᱱᱟ ᱡᱩᱱ ᱢᱟᱥ ᱨᱮᱱᱟᱜ ᱯᱟᱸᱪ ᱛᱟᱹᱨᱤᱠᱷ ᱨᱮ᱾ ᱯᱩᱨᱵᱮᱥ ᱫᱤᱵᱚᱥ ᱟᱪᱪᱷᱟ ᱩᱱᱫᱚ ᱟᱵᱚ ᱚ ᱯᱩᱨᱟᱹ ᱜᱚᱴᱟ ᱯᱩᱥᱪᱤᱢ ᱯᱚᱝᱚ ᱨᱮᱱ ᱯᱩᱨᱟᱹ ᱜᱚᱴᱟ ᱩᱱ ᱫᱚᱠᱚ ᱢᱟᱱᱟᱣᱟᱠᱚ ᱯᱚᱨᱤᱵᱮᱥ ᱫᱤᱵᱚᱥ᱾ ᱯᱚᱨᱤᱵᱮᱥ ᱫᱤᱵᱚᱥ
ᱦᱳᱭ ᱦᱮᱸ ᱦᱮᱸ ᱦᱮᱸ ᱜᱚᱴᱟ ᱤᱥᱠᱩᱞ ᱠᱚᱨᱮᱜ ᱠᱚ ᱢᱟᱱᱟᱣ ᱜᱮᱭᱟ ᱵᱟᱝ᱾
ᱠᱚᱞᱮᱡᱽ ᱠᱚᱨᱮᱜ ᱢᱟᱱᱟᱣ ᱟᱠᱚ ᱯᱚᱨᱤᱵᱮᱥ ᱫᱤᱵᱚᱥ ᱯᱚᱨᱤᱵᱮᱥ ᱠᱚᱠᱚ ᱯᱳᱨᱤᱫ ᱥᱟᱯᱷᱟ ᱵᱟᱲᱟᱭᱟᱠᱚ ᱚᱱᱟ ᱠᱚᱨᱮᱱᱟᱜ ᱪᱷᱚᱵᱤ ᱪᱷᱚᱵᱤ
ᱟᱹᱞᱤᱧ ᱦᱳᱭ ᱟᱹᱞᱤᱧ ᱦᱚᱸᱞᱤᱧ ᱢᱚᱱᱮᱭᱟ ᱯᱟᱞᱟᱣ ᱫᱚᱨᱠᱟᱨ ᱠᱟᱨᱚᱱ ᱯᱚᱨᱤᱵᱮᱥ ᱫᱤᱵᱚᱥ ᱦᱳᱞᱳ ᱠᱤᱪᱷᱩᱴᱟ ᱵᱟᱨᱭᱟ ᱯᱮᱭᱟ ᱫᱟᱨᱮ ᱨᱚᱦᱚᱭ ᱫᱚ ᱮᱠᱫᱚᱢ ᱩᱪᱤᱛ
ᱚᱝᱠᱟ ᱦᱮᱸ ᱦᱮᱸ ᱫᱟᱨᱮ ᱨᱚᱦᱚᱭ ᱠᱚ ᱯᱚᱨᱤᱵᱮᱥ ᱠᱚ ᱥᱟᱯᱷᱟ ᱥᱟᱹᱦᱤᱡ ᱫᱚᱦᱚ ᱠᱚ ᱚᱱᱟ ᱠᱚ᱾
ᱦᱳᱭ ᱦᱳᱭ ᱦᱳᱭ ᱦᱳᱭ ᱮᱠᱫᱚᱢ᱾
ᱦᱩᱸ ᱟᱪᱪᱷᱟ᱾
ᱟᱨ ᱯᱚ ᱟᱨᱚ ᱯᱚᱨᱤᱵᱮᱥ ᱯᱚᱨᱤᱵᱮᱥ ᱨᱚᱡᱠᱷᱟ ᱯᱚᱨᱤᱵᱮᱥ ᱡᱟᱦᱟᱸ ᱨᱚᱡᱠᱠᱷᱟ ᱠᱚ ᱞᱟᱹᱭᱮᱜ-ᱟ ᱚᱱᱟ ᱚᱱᱟ ᱩᱱᱠᱩᱣᱟᱜ ᱚᱱᱟ ᱫᱚ ᱚᱠᱚᱭᱟᱜ ᱫᱟᱭᱤᱛᱛᱚ ᱛᱟᱵᱚᱱ ᱟᱵᱚᱣᱟᱜ ᱜᱮᱥᱮ ᱟᱵᱚᱣᱟᱜ ᱟᱵᱚᱣᱟᱜ ᱟᱵᱚᱣᱟᱜ ᱫᱟᱭᱤᱛᱛᱚ ᱨᱮᱜᱮ ᱯᱟᱲᱟᱜ ᱟᱥᱮ ᱱᱚᱣᱟ ᱫᱚ᱾
ᱟᱵᱚ ᱵᱚᱱ ᱦᱮᱸ,
ᱟᱵᱚ ᱡᱩᱫᱤ ᱵᱟᱵᱚᱱ ᱥᱚᱛᱮᱡ ᱥᱚᱪᱮᱛᱚᱱᱚᱜ-ᱟ ᱦᱮᱸ ᱟᱵᱚᱜᱮ ᱱᱚᱣᱟ ᱫᱚ ᱴᱷᱤᱠ ᱛᱟᱦᱮᱸ ᱫᱚᱨᱠᱟᱨ ᱟᱵᱚ ᱦᱟᱸᱰᱮ ᱱᱟᱰᱮ ᱵᱚᱱ ᱜᱤᱰᱤ ᱦᱚᱴᱚ ᱠᱟᱜ-ᱟ ᱯᱞᱟᱥᱴᱤᱠ ᱠᱚ ᱦᱟᱸᱰᱮ ᱱᱟᱰᱮ ᱵᱚᱱ ᱪᱟᱯᱟᱜ ᱦᱚᱴᱚ ᱠᱟᱜᱼᱟ ᱪᱚᱠᱞᱮᱴ ᱠᱚᱦᱚᱸ ᱵᱚᱱ ᱡᱚᱢᱟ ᱚᱸᱰᱮ ᱜᱮᱵᱚᱱ ᱡᱚᱢ ᱜᱮᱭᱟ ᱚᱸᱰᱮ ᱜᱮᱵᱚᱱᱼᱼ ᱪᱟᱯᱟᱜ ᱠᱮᱫᱟ ᱚᱱᱟ ᱫᱚ ᱚᱱᱟᱼᱼ ᱠᱤᱱᱛᱩ ᱵᱟᱝ ᱴᱷᱤᱠ ᱟᱥᱮ ᱚᱱᱟ ᱠᱷᱟᱹᱛᱤᱨ ᱛᱮ ᱡᱮᱦᱩᱛᱩ ᱰᱟᱥᱴᱵᱤᱱ ᱠᱚ ᱵᱮᱵᱚᱦᱟᱨ ᱢᱮᱱᱟᱜᱼᱟ᱾
ᱱᱤᱨᱛᱤᱥᱛᱷᱚ ᱢᱤᱫᱴᱟᱝ ᱫᱟᱥᱼᱼ ᱨᱮ ᱵᱮᱵᱚᱦᱟᱨ ᱠᱟᱛᱮᱫ ᱡᱟᱦᱟᱸᱭ ᱚᱱᱟ ᱠᱚ ᱜᱤᱲᱤᱭᱟᱠᱚ ᱤᱭᱟᱹ ᱠᱚ ᱩᱱᱠᱩ ᱤᱭᱟᱹ ᱠᱚ ᱥᱮᱼᱼ ᱩᱱᱟᱹᱜ ᱯᱚᱨᱤᱥᱠᱟᱨ ᱟᱠᱚ ᱚᱱᱟ ᱠᱚ ᱪ ᱤᱫᱤ ᱠᱟᱛᱮ ᱨᱟᱯᱟᱜᱟᱠᱚ ᱟᱞᱟᱫᱟ ᱡᱟᱭᱜᱟ ᱨᱮ ᱤᱫᱤ ᱠᱟᱛᱮᱼᱼ ᱮᱱᱰᱮᱠᱷᱟᱱ ᱫᱚ ᱚᱱᱟ ᱫᱚ ᱵᱟᱝ ᱫᱩᱥᱚᱱᱚᱜᱼᱟ ᱥᱮ ᱵᱟᱠᱷᱟᱱ ᱫᱚ ᱧᱮᱞᱵᱤᱱ ᱟᱵᱚ ᱡᱩᱫᱤ ᱵᱚᱱ ᱟᱵᱚᱣᱟᱜᱼᱼ ᱟᱵᱚ ᱢᱟᱹᱱᱢᱤ ᱜᱮ ᱡᱚᱢ ᱠᱟᱜ ᱵᱚᱱ ᱦᱟᱸᱰᱮ ᱵᱚᱱ ᱜᱤᱰᱤ ᱵᱟᱲᱟᱭ ᱫᱟ ᱚᱱᱟ ᱫᱚ ᱱᱚᱝᱨᱟᱜ ᱟᱥᱮ ᱡᱚᱫᱤ ᱱᱤᱨᱛᱤᱥᱴᱷᱚ ᱢᱤᱴᱟᱝ ᱡᱟᱭᱜᱟ ᱨᱮᱼᱼ ᱵᱷᱟᱞᱮ ᱦᱩᱭᱩᱜᱼᱟ᱾
ᱦᱳᱭ ᱦᱳᱭ ᱦᱳᱭ ᱦᱳᱭ ᱦᱳᱭ ᱦᱳᱭ,